ᱦᱮᱸ ᱜᱚᱝᱠᱮ, ᱦᱮᱸ ᱜᱚᱝᱠᱮ ᱟᱸᱡᱚᱢ ᱫᱟᱵᱤᱱ? ᱦᱮᱸ ᱦᱮᱞᱳ, ᱦᱮᱞᱳ, ᱜᱚᱝᱠᱮ ᱟᱸᱡᱚᱢ ᱫᱟᱵᱤᱱ ᱥᱮ ᱵᱟᱝ?
ᱦᱮᱞᱳ ᱾
ᱦᱮᱸ ᱟᱸᱡᱚᱢ ᱮᱫᱟ ᱫᱟ ᱵᱤᱱ?
ᱦᱮᱸ ᱟᱸᱡᱚᱢ ᱧᱟᱢ ᱮᱫᱟᱞᱤᱧ ᱟᱵᱤᱱ ᱱᱮᱴᱣᱟᱨᱠ ᱯᱨᱚᱵᱞᱮᱢ ᱮᱫ ᱛᱟᱵᱤᱱᱟ ᱥᱮ ᱪᱮᱫ?
ᱵᱟᱝ ᱵᱟᱝ ᱵᱟᱝ ᱵᱟᱝ ᱴᱷᱤᱠ ᱜᱮᱭᱟ ᱟᱹᱞᱤᱧ ᱫᱚ ᱵᱟᱝ ᱱᱮᱴᱣᱟᱨᱠ ᱫᱚ ᱵᱟᱝ ᱯᱨᱚᱵᱞᱮᱢ ᱾ ᱦᱮᱸ ᱛᱟᱦᱞᱮ ᱜᱚᱝᱠᱮ ᱱᱟᱯᱟᱭ ᱵᱟᱲᱟ ᱜᱮ ᱢᱮᱱᱟᱜ ᱵᱮᱱᱟ ᱛᱚ?
ᱦᱮᱸ ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮᱭᱟᱞᱤᱧ ᱾
ᱚ ᱾
ᱦᱳᱭ ᱟᱪᱪᱷᱟ ᱜᱚᱢᱠᱮ
ᱦᱮᱸ ᱦᱮᱸ
ᱟᱫᱚᱻ ᱦᱮᱸ ᱡᱟᱦᱟᱸ ᱟᱵᱚ ᱢᱟᱱᱮ ᱡᱟᱦᱟᱸ ᱧᱮᱞ ᱮᱫᱟᱵᱤᱱ ᱛᱚ ᱱᱮᱛᱟᱨ ᱡᱩᱜᱽ ᱢᱟ ᱦᱮᱸ ᱮᱴᱟᱜ ᱥᱮᱫ ᱪᱟᱞᱟᱜ ᱠᱟᱱᱟ ᱱᱮᱛᱟᱨ ᱢᱟ ᱜᱤᱫᱽᱨᱟᱹ ᱠᱚ ᱡᱟᱦᱟᱸ ᱦᱮᱸ ᱵᱟᱹᱫ ᱵᱟᱹᱭᱦᱟᱹᱲ ᱠᱚᱨᱮ ᱢᱟ ᱠᱟᱹᱢᱤ ᱦᱚᱸ ᱵᱟᱠᱚ ᱪᱟᱞᱟᱜ ᱠᱟᱱᱟ ᱵᱩᱡᱷᱟᱹᱣ ᱠᱮᱜ-ᱟᱵᱤᱱ ᱾
ᱦᱳᱭ ᱦᱳᱭ ᱦᱳᱭ ᱾
ᱦᱮᱸ ᱟᱫᱚ ᱠᱟᱛᱷᱟ ᱫᱚ ᱦᱩᱭᱩᱜ ᱠᱟᱱᱟ ᱟᱹᱞᱤᱧᱟᱜ ᱢᱮᱱ ᱫᱚ ᱡᱮ ᱧᱮᱞ ᱠᱚᱣᱟ ᱵᱤᱱ ᱛᱚ ᱡᱮ ᱡᱟᱦᱟ ᱠᱚᱨᱮ ᱜᱮᱵᱤᱱ ᱧᱮᱞ ᱠᱚᱣᱟ ᱜᱤᱫᱽᱨᱟᱹ ᱯᱤᱫᱽᱨᱟᱹ ᱧᱮᱞ ᱵᱤᱱ ᱢᱟᱨᱟᱝ ᱢᱟᱨᱟᱝ ᱯᱷᱳᱱ ᱟᱛᱮ ᱠᱚ ᱫᱩᱲᱩᱵ ᱟᱠᱟᱱᱟ ᱾ ᱦᱟᱱᱟ ᱱᱟᱣᱟ ᱠᱚ ᱜᱷᱟᱱᱴᱟᱭᱮᱫᱟ ᱥᱮ ᱠᱚ ᱧᱮᱞ ᱮᱫᱟ ᱥᱮ ᱠᱚ ᱠᱷᱮᱞ ᱠᱟᱱᱟ ᱟᱨᱠᱤ ᱾
ᱦᱳᱭ ᱦᱳᱭ ᱦᱮᱸ
ᱦᱮᱸ ᱡᱟᱦᱟᱸ ᱚᱱᱟᱜᱮ ᱟᱫᱚ ᱟᱹᱵᱤᱱ ᱴᱷᱮᱱ ᱢᱮᱱ ᱟᱹᱞᱤᱧᱟᱜ ᱢᱟᱱᱮ ᱟᱨᱫᱟᱥ ᱡᱮ ᱚᱱᱟ ᱫᱚ ᱢᱟᱱᱮ ᱜᱤᱫᱽᱨᱟᱹ ᱯᱤᱫᱽᱨᱟᱹ ᱠᱚ ᱤᱭᱟᱹᱜ ᱠᱟᱱᱟ ᱫᱷᱩᱛᱛᱩᱜ ᱠᱟᱱᱟ ᱠᱚ ᱾ ᱯᱟᱲᱦᱟᱣ ᱯᱟᱲᱦᱟᱣ ᱠᱚᱫᱚ ᱦᱟᱸᱜ ᱵᱟᱠᱚ ᱯᱟᱲᱦᱟᱜ ᱠᱟᱱᱟ ᱚᱱᱛᱮ ᱦᱚᱸ ᱯᱟᱲᱦᱟᱣ ᱥᱮᱫ ᱫᱚ ᱢᱚᱱᱮ ᱵᱟᱹᱱᱩᱜ ᱛᱟᱠᱚᱣᱟ ᱥᱩᱫᱷᱩ ᱜᱮᱢ ᱜᱮᱢ ᱟᱨ ᱢᱳᱵᱟᱭᱤᱞ ᱠᱚᱨᱮ ᱜᱮ ᱥᱚᱵᱽ ᱥᱚᱢᱚᱭ ᱦᱟᱱᱟ ᱱᱟᱣᱟ ᱦᱚᱴᱚᱨ ᱮᱫᱟᱠᱚ ᱟᱨᱠᱤ ᱾
ᱦᱳᱭ ᱦᱳᱭ ᱦᱳᱭ ᱦᱮᱸ ᱾
ᱟᱫᱚ ᱚᱱᱟᱜᱮ ᱟᱨᱠᱤ ᱪᱤᱠᱟᱹᱛᱮ ᱩᱱᱠᱩ ᱜᱤᱫᱽᱨᱟᱹ ᱫᱚ ᱱᱚᱣᱟ ᱮᱻ ᱯᱟᱲᱦᱟᱣ ᱥᱮᱫ ᱥᱮ ᱠᱟᱹᱢᱤ ᱠᱟᱡᱽ ᱠᱚᱨᱮ ᱢᱟᱱᱮ ᱤᱭᱟᱹ ᱮᱸ ᱠᱚ ᱠᱟᱹᱢᱤᱭᱟ ᱥᱮ ᱯᱟᱲᱦᱟᱜ ᱟᱠᱚ ᱚᱱᱟ ᱪᱤᱠᱟᱹᱛᱮ ᱞᱟᱭᱤᱱ ᱨᱮ ᱟᱹᱜᱩ ᱠᱚ ᱦᱩᱭᱩᱜ-ᱟ ᱟᱨᱠᱤ ᱾
ᱦᱳᱭ ᱦᱳᱭ ᱟᱫᱚ ᱜᱚᱢᱠᱮ ᱟᱹᱰᱤ ᱢᱚᱸᱡᱽ ᱠᱟᱛᱷᱟ ᱵᱤᱱ ᱞᱟᱹᱭ ᱠᱟᱫᱟ ᱾ ᱟᱫᱚ ᱱᱚᱝᱠᱟ ᱫᱚ ᱟᱞᱤᱧᱟᱜ ᱡᱟᱦᱟᱸ ᱵᱩᱡ ᱫᱚ ᱟᱫᱚ ᱚᱱᱠᱟ ᱜᱮᱞᱤᱧ ᱞᱟᱹᱭ ᱟᱵᱤᱱ ᱠᱟᱱᱟ ᱾ ᱟᱫᱚ ᱜᱚᱢᱠᱮ ᱱᱚᱣᱟ ᱡᱟᱦᱟᱸ ᱠᱟᱹᱴᱤᱡ ᱠᱟᱹᱴᱤᱡ ᱢᱟᱱᱮ ᱵᱟᱹᱵᱩ ᱛᱟᱠᱚ ᱡᱟᱦᱟᱸ ᱠᱚ ᱢᱳᱵᱟᱭᱤᱞ ᱠᱟᱛᱷᱟ ᱵᱤᱱ ᱞᱟᱹᱭ ᱠᱮᱫᱟ ᱟᱫᱚ ᱱᱚᱣᱟ ᱫᱚ ᱜᱚᱢᱠᱮ ᱟᱹᱞᱤᱧ ᱫᱚᱞᱤᱧ ᱞᱟᱹᱭᱟ ᱱᱚᱣᱟ ᱫᱚ ᱢᱤᱫ ᱠᱟᱛᱷᱟ ᱛᱮᱫᱚ ᱦᱩᱭᱩᱜ ᱠᱟᱱᱟ ᱱᱤᱛᱚᱜ ᱡᱟᱦᱟᱸ ᱢᱤᱫᱴᱮᱱ ᱯᱚᱨᱤᱵᱮᱥ ᱨᱮᱱᱟᱜ ᱦᱚᱸ ᱵᱮᱯᱟᱨ ᱠᱟᱱᱟ᱾ ᱟᱫᱚ ᱱᱚᱣᱟ ᱢᱟ ᱚᱱᱠᱟ ᱫᱚ ᱡᱚᱛᱚ ᱦᱚᱲ ᱴᱷᱮᱱ ᱜᱮ ᱮᱠᱷᱚᱱ ᱡᱟᱦᱟᱸᱭ ᱨᱮᱸᱜᱮᱡ ᱨᱮᱜᱮᱡ ᱛᱟᱢ ᱠᱤᱥᱟᱹᱬ ᱡᱚᱛᱚ ᱦᱚᱲ ᱴᱷᱮᱱ ᱜᱮ ᱟᱫᱚ ᱢᱳᱵᱟᱭᱤᱞ ᱢᱟ ᱢᱮᱱᱟᱜ ᱜᱮᱭᱟ ᱟᱨ ᱢᱳᱵᱟᱭᱤᱞ ᱵᱟᱢᱵᱤᱱ ᱦᱟᱛᱟᱣᱟᱭ ᱠᱷᱟᱱ ᱞᱟᱹᱭᱟᱭ ᱤᱧᱫᱚ ᱯᱷᱟᱹᱥᱤ ᱜᱩᱡᱩᱜ ᱟᱹᱧ ᱠᱤ ᱤᱧ ᱫᱚ ᱦᱟᱱᱛᱮᱧ ᱫᱟᱹᱲᱟ ᱱᱚᱝᱠᱟ ᱦᱚᱸ ᱢᱤᱫᱴᱟᱱ ᱤᱭᱟᱹ ᱦᱩᱭᱩᱜ ᱠᱟᱱᱟ ᱾ ᱟᱫᱚ ᱜᱚᱝᱠᱮ ᱞᱟᱹᱭ ᱮᱫᱟᱞᱤᱧ ᱡᱮ ᱱᱚᱣᱟ ᱫᱚ ᱢᱤᱫ ᱴᱟᱱ ᱜᱟᱨᱡᱮᱱᱟᱜ ᱢᱤᱫᱴᱟᱱ ᱱᱚᱣᱟ ᱠᱚᱫᱚ ᱪᱮᱫ ᱞᱤᱧ ᱞᱟᱹᱭᱟ ᱢᱤᱫᱴᱮᱱ ᱠᱟᱹᱴᱤᱡ ᱨᱮᱦᱚᱸ ᱯᱷᱚᱞᱴ ᱠᱟᱱᱟ ᱾ ᱢᱟᱱᱮ ᱪᱮᱫ ᱞᱮᱠᱟ ᱡᱩᱫᱤ ᱵᱤᱱ ᱞᱟᱹᱭᱟ ᱡᱮ ᱜᱟᱨᱡᱮᱱ ᱢᱤᱫᱴᱮᱱ ᱩᱱᱠᱩ ᱜᱤᱫᱽᱨᱟᱹ ᱠᱚ ᱯᱨᱚᱛᱷᱚᱢ ᱠᱷᱚᱱᱟᱜ ᱜᱮ ᱡᱟᱦᱟᱸ ᱵᱟᱹᱲ ᱠᱚ ᱟᱲᱟᱜ ᱟᱠᱚ ᱠᱟᱱᱟ ᱦᱮᱸ ᱵᱟᱹᱲ ᱵᱚᱞᱛᱮ ᱢᱚᱱᱮ ᱠᱚᱜ ᱢᱮ ᱡᱟᱦᱟᱱᱟᱜ ᱡᱟᱦᱟᱸᱛᱮ ᱪᱟᱞᱟᱜ ᱠᱟᱱᱟᱭ ᱚᱨᱠᱮᱥᱴᱟᱨ ᱦᱩᱭᱩᱜ ᱠᱟᱱᱟ ᱚᱸᱰᱮ ᱪᱟᱞᱟᱜ ᱠᱟᱱᱟᱭ ᱡᱟᱦᱟᱸᱱᱟᱜ ᱯᱟᱛᱟ ᱪᱷᱟᱛᱟ ᱚᱱᱠᱟ ᱜᱮ ᱪᱟᱞᱟᱜ ᱠᱟᱱᱟᱭ ᱦᱮᱸ ᱥᱮ ᱵᱟᱝ ᱾ ᱛᱟᱞᱦᱮ ᱚᱱᱟ ᱠᱚ ᱦᱮᱸ ᱚᱱᱟ ᱠᱚ ᱢᱟᱱᱟ ᱵᱟᱨᱚᱱ ᱵᱟᱹᱱᱩᱜᱼᱟ, ᱟᱫᱚ ᱮᱢᱚᱱᱚ ᱜᱮ ᱦᱳᱭᱳᱜ ᱠᱟᱱᱟ ᱟᱫᱚ ᱩᱱᱠᱩ ᱫᱚ ᱯᱨᱚᱛᱷᱚᱢ ᱠᱷᱚᱱᱟᱜ ᱡᱟᱦᱟᱸ ᱵᱟᱝ ᱢᱟᱨᱟᱢ ᱢᱟᱱᱟ ᱵᱟᱨᱚᱱ ᱠᱟᱜ ᱠᱚ ᱡᱟᱦᱟᱸ ᱠᱚ ᱮᱢ ᱠᱟᱜ ᱠᱚᱣᱟ ᱟᱫᱚ ᱱᱤ ᱛᱳᱜ ᱫᱚ ᱚᱱᱟ ᱜᱚᱝᱠᱮ ᱵᱟᱝ ᱠᱚ ᱵᱟᱨᱚᱱ ᱫᱟᱲᱮᱭᱟᱠᱚ ᱠᱟᱱᱟ ᱡᱮ ᱵᱟᱹᱵᱩ ᱱᱩ ᱠᱟ ᱤᱭᱟᱹ ᱟᱫᱚ ᱩᱱᱤᱜᱮ ᱡᱩᱫᱤ ᱚᱡᱽ ᱮᱫᱟᱭ ᱩᱱᱤ ᱜᱤᱫᱽᱨᱟᱹ ᱜᱮ ᱡᱮ ᱤᱧ ᱫᱚ ᱱᱚᱝᱠᱟ ᱯᱚᱱᱨᱚ ᱦᱟᱡᱟᱨ ᱥᱮ ᱵᱤᱥ ᱦᱟᱡᱟᱨ ᱥᱮ ᱯᱚᱧᱪᱟᱥ ᱦᱟᱡᱟᱨ ᱨᱮᱱᱟᱜ ᱯᱷᱳᱱᱤᱧ ᱦᱟᱛᱟᱣᱟ ᱛᱚᱠᱷᱚᱱ ᱛᱚ ᱜᱚ ᱩᱱᱤ ᱜᱟᱨᱡᱮᱱ ᱫᱚ ᱟᱫᱚ ᱠᱚᱥᱴᱚ ᱠᱚᱥᱴᱤ ᱠᱟᱛᱮᱜ ᱨᱮᱦᱚᱸ ᱟᱫᱚ ᱯᱷᱳᱱᱮ ᱚᱸᱰᱮ ᱦᱟ ᱛᱟᱣᱟᱭ ᱠᱟᱱᱟᱭ ᱦᱮᱸᱥᱮ ᱵᱟᱝ? ᱦᱳᱭ ᱦᱳᱭ ᱟᱫᱚ ᱚᱱᱟ ᱜᱮᱞᱤᱧ ᱞᱟᱹᱭᱟ ᱡᱮ ᱦᱮᱸ ᱞᱟᱹᱭᱵᱤᱱ ᱾
ᱦᱮᱸ ᱟᱹᱞᱤᱧᱟᱜ ᱦᱚᱸ ᱚᱱᱟᱜᱮ ᱢᱟᱱᱮ ᱩᱫᱽᱫᱮᱥᱥᱚ ᱫᱚ ᱪᱮᱫ ᱦᱩᱭᱩᱜ ᱠᱟᱱᱟ ᱟᱪᱷᱟ ᱦᱟᱛᱟᱣᱟᱭ ᱠᱟᱱᱟᱭ ᱴᱷᱤᱠ ᱜᱮᱭᱟ ᱟᱫᱚ ᱢᱤᱫᱴᱟᱝ ᱡᱮᱦᱮᱛᱩ ᱯᱷᱳᱱ ᱦᱟᱛᱟᱣᱟᱜ ᱢᱮᱭᱟᱭ ᱡᱮ ᱢᱤᱫᱴᱟᱝ ᱠᱟᱹᱢᱤ ᱠᱟᱡᱽ ᱨᱮ ᱞᱟᱜᱟᱣ ᱦᱩᱭᱩᱜᱼᱟ ᱚᱱᱟ ᱯᱷᱳᱱ ᱫᱚ ᱦᱟᱸᱜ ᱡᱮ ᱡᱟᱦᱟᱸᱱᱟᱜ ᱯᱟᱲᱦᱟᱜ ᱯᱟᱲᱦᱟᱜ ᱞᱟᱭᱤᱱ ᱨᱮ ᱞᱟᱜᱟᱣ ᱦᱩᱭᱩᱜᱼᱟ ᱵᱟᱝᱠᱷᱟᱱ ᱡᱟᱦᱟᱸᱱᱟᱜ ᱠᱟ ᱠᱚᱨᱮ ᱯᱷᱳᱱ ᱦᱟᱛᱟᱣ ᱢᱟᱱᱮ ᱡᱮ, ᱡᱮ ᱦᱟᱸᱱᱟ ᱱᱟᱣᱟ ᱧᱮᱞ ᱥᱮ ᱜᱮᱢ-ᱴᱮᱢ ᱠᱷᱮᱞ ᱞᱟᱹᱜᱤᱫ ᱫᱚ ᱵᱟᱝ ᱠᱟᱱᱟ ᱱᱚᱣᱟ ᱫᱚ ᱦᱩᱭᱩᱜ
ᱵᱟᱸ ᱵᱟᱸ ᱵᱟᱸ ᱦᱮᱸ ᱾ ᱦᱳᱭ ᱦᱳᱭ ᱦᱳᱭ ᱦᱮᱸ ᱦᱮᱸ ᱟᱫᱚ ᱚᱱᱟ ᱜᱮ ᱜᱚᱝᱠᱮ ᱦᱮᱸ ᱞᱟᱹᱭ ᱵᱤᱱ᱾
ᱟᱫᱚ ᱚᱝᱠᱟ ᱜᱮ ᱡᱩᱫᱤ ᱚᱱᱟ ᱫᱚ ᱦᱟᱸᱱᱟ ᱱᱟᱶᱟ ᱟᱹᱰᱤ ᱨᱚᱠᱚᱢ ᱵᱟᱹᱲᱤᱡ ᱵᱟᱹᱲᱤᱡ ᱵᱷᱤᱰᱭᱳ ᱠᱚ ᱧᱮᱞ ᱫᱟ ᱱᱮᱛᱟᱨ ᱵᱩᱡᱷᱟᱹᱣ ᱾ ᱠᱟᱜᱮ ᱟᱫᱚ ᱚᱱᱱᱮ ᱚᱸᱰᱮ ᱠᱷᱚᱱ ᱜᱤᱫᱽᱨᱟᱹᱣᱟᱜ ᱢᱟᱱᱮ ᱱᱤᱡᱮᱨᱟᱜ ᱞᱟᱭᱤᱵᱷ ᱴᱟᱜ ᱮᱸ ᱠᱷᱟᱨᱟᱯᱚᱜ
ᱦᱩᱸ ᱦᱳᱭ ᱦᱳᱭ ᱦᱳᱭ ᱾ ᱦᱮᱸ ᱱᱚᱝᱠᱟ ᱫᱚ ᱜᱚᱝᱠᱮ ᱟᱞᱮ ᱥᱮᱫ ᱦᱚᱸ ᱧᱮᱞ ᱵᱟᱲᱟᱜ ᱠᱟᱱᱟ ᱟᱫᱚ ᱜᱚᱢᱠᱮ ᱢᱟᱱᱮ ᱟᱹᱰᱤ ᱠᱚᱢ ᱵᱚᱭᱮᱥ ᱨᱮᱱ ᱜᱤᱫᱽᱨᱟᱹ ᱠᱚ ᱡᱟᱦᱟᱸᱭ ᱠᱚ ᱢᱚᱱᱮ ᱠᱚᱜ ᱵᱤᱱ ᱮᱸ ᱵᱟᱨᱚ ᱵᱚᱥᱚᱨ ᱥᱳᱞᱳ ᱵᱚᱥᱚᱨ ᱦᱮᱸ ᱚᱱᱠᱟ ᱪᱳᱫᱫᱳ ᱵᱚᱥᱚᱨ ᱚᱱᱠᱟᱱ ᱠᱚ ᱜᱤᱫᱽᱨᱟᱹ ᱠᱚᱜᱮ ᱱᱤᱛᱚᱜ ᱫᱚ ᱮᱸ ᱠᱩᱲᱤ ᱜᱤᱫᱽᱨᱟᱹ ᱵᱚᱞᱚ ᱛᱟᱢ ᱠᱚᱲᱟ ᱜᱤᱫᱽᱨᱟᱹ ᱵᱚᱞᱚ ᱦᱮᱸ ᱚᱱᱠᱟ ᱟᱠᱚᱣᱟᱜ ᱛᱤᱨᱮ ᱯᱷᱳᱱ ᱟᱫᱚ ᱜᱚᱝᱠᱮ ᱚᱱᱟ ᱤᱫᱤ ᱠᱟᱛᱮᱜ ᱜᱮ ᱟᱫᱚ ᱱᱤᱛᱚᱜ ᱫᱚ ᱥᱩᱫᱷᱩ ᱯᱷᱳᱱ ᱢᱟᱱᱮ ᱧᱮᱞ ᱢᱟ ᱚᱱᱟ ᱛᱚ ᱧᱮᱞᱮᱜ ᱜᱮᱭᱟ ᱠᱚ ᱚᱱᱟ ᱢᱮᱥᱟ ᱢᱮᱥᱟ ᱛᱮ ᱜᱚᱝᱠᱮ ᱡᱟᱦᱟᱸ ᱢᱟᱱᱮ ᱫᱩᱞᱟᱹᱲ-ᱫᱩᱯᱞᱟᱹᱲ ᱡᱟᱦᱟᱸ ᱚᱱᱟ ᱟᱹᱰᱤ ᱢᱟᱱᱮ ᱦᱮᱸ ᱟᱹᱰᱤ ᱢᱟᱱᱮ ᱠᱷᱩᱵ ᱠᱚᱢ ᱫᱤᱱ ᱛᱮ ᱜᱚᱝᱠᱟ ᱟᱠᱚᱣᱟᱜ ᱢᱟᱱᱮ ᱡᱟᱦᱟᱸ ᱥᱚᱢᱯᱚᱨ ᱠᱚᱠᱚ ᱛᱮᱭᱟᱨ ᱫᱟ ᱦᱮᱸ ᱠᱟᱹᱴᱤᱡ ᱠᱟᱹᱴᱤᱡ ᱜᱤᱫᱽᱨᱟᱹ ᱟᱹᱵᱤᱱ ᱵᱟᱹᱵᱤᱱ ᱪᱤᱱᱛᱟᱹ ᱫᱟᱲᱮᱭᱟᱜᱼᱟ, ᱡᱮ ᱱᱩᱭ ᱜᱤᱫᱽᱨᱟᱹ ᱱᱚᱝᱠᱟ ᱦᱮᱸ ᱦᱮᱸ ᱚᱱᱠᱟ
ᱟᱫᱚ ᱚᱝᱠᱟ ᱜᱮᱛᱚ ᱜᱚᱝᱠᱮ ᱟᱫᱚ ᱧᱮᱞ ᱫᱟᱵᱤᱱ ᱛᱚ ᱱᱮ ᱛᱟᱨ ᱡᱟᱦᱟᱸ ᱡᱩᱜᱽ ᱪᱟᱞᱟᱜ ᱠᱟᱱᱟ ᱱᱟᱣᱟ ᱱᱮᱛᱟᱨ ᱢᱟ ᱧᱮᱞ ᱵᱮᱱ ᱧᱮᱞ ᱧᱮᱯᱮᱞ ᱠᱟᱛᱮᱫ ᱵᱟᱯᱞᱟ ᱦᱚᱸ ᱵᱟᱠᱚ ᱵᱟᱯᱞᱟᱜ ᱠᱟᱱᱟ ᱾ ᱥᱩᱫᱷᱩ ᱧᱮᱞ ᱠᱚᱵᱮᱱ ᱦᱮᱫᱽ ᱟᱜᱤᱨᱚᱜ ᱠᱟᱱᱟ ᱠᱚ ᱟᱠᱚ ᱟᱠᱚ ᱛᱮᱠᱚ ᱵᱟᱯᱞᱟ ᱡᱚᱝ ᱠᱟᱱᱟ, ᱟᱠᱚ ᱛᱚ ᱯᱮ ᱦᱤᱡᱩᱜ ᱠᱟᱱᱟ ᱵᱟᱹᱦᱩ ᱡᱟᱶᱟᱭ ᱢᱤᱫ ᱥᱟᱝᱛᱮ, ᱟᱫᱚ ᱚᱱᱠᱟ ᱜᱮ ᱟᱫᱚ ᱡᱮ ᱟᱜᱟᱢ ᱫᱤᱱ ᱨᱮ ᱱᱚᱝᱠᱟ ᱜᱮ ᱡᱩᱫᱤ ᱮᱸ ᱤᱭᱟᱹ ᱢᱟᱱᱮ ᱱᱚᱝᱠᱟ ᱜᱮ ᱡᱩᱫᱤ ᱪᱟᱞᱟᱣ ᱤᱫᱤᱭᱟ ᱛᱟᱞᱦᱮ ᱢᱟ ᱥᱚᱢᱚᱥᱥᱟ ᱨᱮ ᱡᱷᱚᱛᱚ ᱵᱚᱱ ᱧᱩᱨᱩᱜ ᱫᱚ ᱾
ᱦᱳᱭ ᱦᱳᱭ ᱦᱳᱭ ᱦᱮᱸ ᱟᱫᱚ ᱜᱚᱝᱠᱮ ᱱᱚᱝᱠᱟ ᱜᱮ ᱜᱷᱚᱴᱚᱱᱟ ᱢᱟᱱᱮ ᱟᱞᱮ ᱨᱮᱱ ᱜᱮ ᱱᱤᱡᱮ ᱢᱟᱱᱮ ᱪᱮᱫ ᱞᱤᱧ ᱞᱟᱹᱭᱟ ᱢᱟᱱᱮ ᱚᱱᱠᱟᱜᱮ ᱵᱷᱟᱹᱜᱽᱱᱟᱹ ᱜᱮ ᱢᱤᱫᱴᱮᱱ ᱢᱮᱱᱟᱭ ᱛᱟᱞᱮᱭᱟ, ᱛᱟᱦᱚᱞᱮ
ᱚ᱾
ᱩᱱᱤ ᱦᱚᱸ ᱚᱝᱠᱟ ᱢᱟᱱᱮ ᱵᱚᱭᱨᱥ ᱠᱚᱢ ᱜᱮᱛᱟᱭᱟ ᱢᱚᱴᱟ ᱢᱩᱩᱴᱤ ᱳᱭ ᱪᱮᱫ ᱞᱤᱧ ᱞᱟᱹᱭᱟ ᱚᱱᱮ ᱮᱸ ᱟᱢ ᱳᱭ ᱥᱚᱛᱨᱚ ᱵᱚᱥᱚᱨ ᱜᱟᱱ ᱦᱩᱭ ᱠᱟᱱ ᱛᱟᱭᱟ ᱟᱴᱷᱚᱨᱚ ᱢᱟ ᱵᱟᱝ ᱦᱩᱭ ᱠᱟᱱ ᱛᱟᱭᱟ ᱛᱟᱦᱚᱞᱮ ᱩᱱᱤ ᱦᱚᱸ ᱚᱱᱠᱟᱜ ᱜᱮ, ᱚᱱᱠᱟ ᱚᱱᱮ ᱡᱟᱦᱟᱸ ᱯᱷᱳᱱ ᱠᱟᱛᱷᱟ ᱵᱤᱱ ᱞᱟᱹᱭ ᱠᱮᱫᱟ ᱦᱮᱸ, ᱛᱟᱦᱚᱞᱮ ᱚᱱᱮ ᱚᱱᱠᱟᱜᱮ ᱯᱷᱳᱱ ᱠᱚ, ᱡᱟᱦᱟᱸ ᱵᱮᱤᱱ ᱞᱟᱹᱭ ᱠᱮᱫᱟ ᱫᱩᱲᱩᱵ ᱠᱟᱛᱮᱫ ᱯᱷᱳᱱᱮ ᱦᱚᱴᱚᱨ ᱮᱫᱟ ᱜᱮᱢᱮ ᱠᱷᱮᱞ ᱮᱫᱟ, ᱚᱱᱠᱟ ᱚᱱᱠᱟᱛᱮ ᱢᱤᱫᱴᱮᱱ ᱢᱟᱱᱮ ᱚᱱᱮ ᱚᱱᱠᱟ ᱫᱩᱞᱟᱹᱲᱼᱫᱩᱯᱞᱟᱹᱲ ᱨᱮᱱᱟᱜ ᱤᱭᱟᱹ ᱟᱡ ᱫᱚᱭ ᱥᱟᱵ ᱠᱮᱫᱟ, ᱛᱟᱦᱚᱞᱮ ᱟᱫᱚ ᱮᱢᱚᱱ ᱦᱩᱭ ᱮᱱᱟ, ᱛᱟᱦᱚᱞᱮ ᱢᱟᱱᱮ ᱩᱱᱤ ᱠᱚ ᱠᱩᱲᱤ ᱜᱤᱫᱽᱨᱟᱹ ᱟᱫᱚ, ᱱᱮᱛᱟᱨᱟᱜ ᱫᱚ ᱫᱩᱞᱟᱹᱲ ᱫᱩᱯᱟᱞᱟᱹᱲ ᱨᱮ ᱫᱚ ᱠᱚᱢ ᱵᱚᱭᱮᱥ ᱨᱮᱱ ᱜᱤᱫᱽᱨᱟᱹ ᱠᱚᱣᱟᱜ ᱫᱚ ᱵᱟᱱ ᱵᱩᱡᱽ ᱮᱫᱟ ᱛᱚ ᱵᱩᱡᱽ ᱡᱤᱱᱤᱥ ᱫᱚ ᱵᱟᱹᱱᱩᱜ ᱛᱟᱠᱚᱣᱟ᱾
ᱵᱟᱝ ᱵᱟᱝ ᱵᱟᱝ,
ᱦᱮᱸ ᱛᱟᱦᱚᱞᱮ ᱟᱫᱚ ᱮᱢᱚᱱ ᱤᱭᱟᱹ ᱠᱮᱫᱟ ᱡᱮ ᱤ ᱤ, ᱤᱧ ᱱᱚᱝᱠᱟ ᱵᱟᱹᱦᱩ ᱟᱹᱜᱩ ᱠᱮᱫᱮᱭᱟ, ᱟᱫᱚ ᱟᱫᱚ ᱟᱹᱜᱩ ᱠᱟᱛᱮᱜ ᱟᱫᱚ ᱩᱱᱤ ᱡᱮ ᱦᱟᱹᱱᱤ ᱦᱚᱸ ᱠᱟᱹᱴᱤᱡ ᱱᱩᱭ ᱦᱚᱸ ᱠᱟᱹᱴᱤᱡ ᱛᱟᱦᱮ, ᱚᱠᱚᱭ ᱡᱮ ᱡᱚᱢ ᱦᱚᱪᱚ ᱠᱤᱱᱟᱹ ᱥᱮ ᱟᱹᱠᱤᱱ ᱛᱮᱠᱤᱱ ᱡᱚᱢ ᱫᱟᱲᱮᱭᱟᱜᱼᱟ, ᱱᱚᱝᱠᱟᱱᱟᱜ ᱦᱚᱸ ᱟᱹᱠᱤᱱᱟᱜ ᱤᱭᱟᱹ ᱵᱟᱹᱱᱩᱜᱼᱟ᱾ ᱛᱟᱦᱚᱞᱮ ᱡᱟᱦᱟᱸᱭ ᱟᱭᱳᱼ ᱵᱟᱵᱟ ᱜᱮ ᱚᱱᱟ ᱫᱚ ᱧᱮᱞ ᱦᱩᱭᱩᱜ ᱠᱟᱱ ᱛᱟᱹᱠᱤᱱᱟ ᱟᱫᱚ ᱚᱱᱮ ᱚᱱᱟ ᱜᱮ ᱞᱤᱧ, ᱞᱟᱹᱭᱮᱫᱟᱭ ᱡᱮ ᱯᱨᱚᱛᱷᱚᱢ ᱠᱷᱚᱱᱟᱜ ᱡᱩᱫᱤ, ᱟᱭᱳᱼᱵᱟᱵᱟ ᱵᱟᱹᱠᱤᱱ ᱤᱭᱟᱹᱭᱟ ᱞᱩᱡᱽ ᱜᱤᱫᱽᱨᱟᱹ ᱠᱤᱱ ᱟᱲᱟᱜ, ᱚᱱᱟ ᱠᱷᱮᱛᱨᱮ ᱨᱮ ᱫᱚ ᱠᱟᱹᱴᱤᱡ ᱥᱚᱢᱚᱥᱟ ᱜᱮ ᱦᱩᱭᱩᱜᱼᱟ᱾ ᱦᱮᱸ ᱞᱟᱹᱭ ᱵᱤᱱ ᱢᱟ ᱛᱟᱦᱚᱞᱮ ᱟᱵᱤᱱ ᱟᱨ ᱠᱟᱹᱴᱤᱡ,
ᱦᱮᱸ ᱟᱹᱞᱤᱧ ᱦᱚᱸ ᱚᱱᱠᱟᱜ ᱜᱮ ᱟᱨᱠᱤ ᱟᱫᱚ ᱚᱱᱟ ᱪᱮᱫᱠᱟ ᱢᱟᱱᱮ ᱡᱚᱛᱚ ᱜᱟᱨᱡᱮᱱ ᱪᱮᱛᱟᱱ ᱜᱮᱼᱼ ᱛᱚ ᱢᱟᱱᱮ ᱡᱷᱟᱢᱮᱞᱟ ᱠᱚ ᱧᱩᱨᱩᱜ ᱠᱟᱱᱟ ᱥᱮ, ᱟᱫᱚ ᱟᱡᱢᱟ ᱟᱡ ᱢᱟᱛᱚ ᱵᱟᱦᱩ ᱟᱹᱜᱩ ᱠᱟᱣᱱᱟᱭ ᱦᱟᱸᱜ, ᱟᱡᱢᱟᱛᱚ ᱠᱟᱹᱢᱤ ᱟᱡ ᱢᱟᱛᱚ ᱠᱟᱢᱤ ᱵᱟᱭ ᱫᱟᱲᱮᱭᱟᱜᱼᱟ, ᱟᱨ ᱚᱱᱠᱟᱟᱜ ᱜᱮ ᱦᱮᱸ ᱢᱟᱱᱮ ᱠᱟᱹᱢᱤ ᱠᱟᱛᱮᱜ ᱡᱚᱢ ᱵᱟᱭ ᱡᱚᱢ ᱦᱚᱪᱟ ᱫᱟᱲᱮᱭᱟᱭᱟ ᱟᱫᱚᱼ, ᱼ ᱟᱨ ᱡᱚᱛᱚ ᱛᱚ ᱡᱷᱟᱢᱮᱞᱟ ᱠᱚᱫᱚ ᱱᱤᱡᱮᱜ ᱜᱮ ᱡᱟᱦᱟᱸ ᱪᱤᱠᱟᱹ ᱨᱮᱦᱚᱸ ᱱᱤᱡᱮᱜᱮ ᱜᱮ ᱧᱮᱞ ᱦᱩᱭᱩᱜᱼᱟ ᱨᱩᱣᱟᱹ ᱦᱟᱹᱥᱩ ᱨᱮᱦᱚᱸ ᱱᱤᱡᱮᱜᱮ ᱜᱮ ᱧᱮᱞ ᱦᱩᱭᱩᱜ ᱛᱟᱵᱤᱱᱟ᱾ ᱟᱨ ᱚᱱᱠᱟ ᱜᱮ ᱧᱮᱞ ᱵᱤᱱ ᱡᱟᱦᱟᱸ ᱠᱚᱨᱮ, ᱦᱳᱭᱛᱳᱼᱼ ᱠᱟᱢᱤ ᱴᱟᱢᱤ ᱚᱱᱠᱟᱜ ᱜᱮ ᱟᱹᱠᱤᱱᱟᱜ ᱦᱚᱭᱛᱚᱠᱤᱱ ᱠᱟᱹᱢᱤ ᱦᱩᱭ ᱱᱤᱡᱮᱛᱮᱜᱮ ᱩᱱᱠᱤᱱᱟᱜ ᱠᱟᱹᱢᱤ ᱯᱟᱨᱚᱢ ᱦᱩᱭᱩᱜ ᱛᱟᱹᱵᱤᱱᱟ᱾ ᱡᱮᱦᱮᱛᱩ ᱟᱵᱚᱣᱟᱜ ᱢᱤᱫᱴᱟᱝ ᱟᱵᱚᱣᱟᱜᱼᱼ ᱥᱚᱢᱟᱡᱽ ᱨᱮ ᱢᱤᱫᱴᱟᱝ ᱡᱟᱦᱟᱸ ᱵᱟᱦᱟ ᱥᱟᱦᱟᱶ ᱢᱮᱱᱟᱜ ᱛᱟᱵᱚᱱᱟ ᱚᱱᱟ ᱦᱚᱸ, ᱛᱚ ᱠᱚᱨᱟᱣ ᱦᱩᱭᱩᱜ ᱛᱟᱵᱚᱱᱟ ᱥᱮ, ᱦᱮᱸ ᱚᱱᱠᱟ ᱜᱮ ᱟᱫᱚ ᱩᱱᱠᱤᱱ ᱢᱟ, ᱦᱮᱸ
ᱦᱮᱸ ᱦᱮᱸ ᱞᱟᱹᱭ ᱵᱤᱱ?
ᱩᱱᱠᱤᱱ ᱢᱟᱛᱚ ᱚᱱᱠᱟᱱ ᱚᱵᱚᱥᱛᱟ ᱛᱟᱹᱠᱤᱱ, ᱩᱱᱠᱤᱱ ᱢᱟ ᱵᱚᱭᱚᱥ ᱠᱚ ᱵᱟᱝ ᱦᱩᱭᱩᱜᱼᱼ ᱠᱟᱱ ᱛᱟᱹᱠᱤᱱᱟ ᱡᱮ ᱵᱟᱨᱮ ᱠᱚᱨᱮ ᱦᱚᱸ ᱵᱟᱼᱼ ᱠᱚ, ᱠᱟᱹᱢᱤ ᱦᱚᱸ, ᱠᱟᱹᱢᱤ ᱦᱚᱸ ᱵᱟᱹᱠᱤᱱ ᱧᱟᱢᱟ, ᱪᱮᱫᱟᱜ ᱥᱮ ᱥᱮᱢ ᱠᱤᱱ ᱵᱚᱭᱮᱥ ᱵᱟᱝ ᱦᱩᱭ ᱞᱮᱱᱠᱷᱟᱱ ᱚᱠᱚᱭ ᱠᱟᱹᱢᱤ ᱵᱟᱭ ᱞᱟᱜᱟᱣ ᱢᱮ ᱫᱚ᱾
ᱦᱟ ᱞᱟᱜᱟᱣ ᱠᱤᱱᱟ ᱦᱮ, ᱸ ᱵᱚᱲᱚ ᱜᱚᱝᱠᱮ ᱟᱫᱚ ᱱᱚᱣᱟ ᱫᱚ ᱢᱟᱴ ᱜᱷᱟᱴ ᱨᱮ ᱡᱩᱫᱤ ᱟᱛᱳ ᱚᱲᱟᱜ ᱨᱮ ᱠᱟᱹᱢᱤ ᱠᱮᱫᱟᱭ ᱚᱱᱟ ᱫᱚ ᱴᱷᱤᱠ ᱜᱮ ᱠᱟᱹᱢᱤ ᱠᱮᱫᱟ ᱦᱮᱸ ᱥᱮ ᱵᱟᱝ? ᱟᱫᱚ ᱩᱱᱤ ᱫᱚ ᱜᱚᱝᱠᱮ ᱟ ᱩᱱᱤ ᱪᱟᱹ ᱥᱤ ᱦᱚᱛᱚᱭ ᱧᱮᱞᱮᱭᱟ ᱡᱮ ᱱᱩᱭ ᱜᱤᱫᱽᱨᱟᱹᱭ ᱠᱟᱹᱢᱤ ᱫᱟᱲᱮᱭᱟᱜᱼᱟ ᱥᱮ ᱵᱟᱝ᱾ ᱦᱮᱸ ᱞᱟᱜᱟᱣ ᱠᱟᱛᱮ ᱱᱩᱭᱧᱝ ᱦᱮᱸ ᱞᱟᱜᱟᱣ ᱠᱟᱛᱮ, ᱱᱩᱭ ᱢᱟᱱᱮ ᱤᱧᱟᱹᱜ ᱯᱨᱚᱯᱷᱤᱴ ᱦᱩᱭᱩᱜ ᱟᱥ ᱥᱮ ᱵᱟᱝ ᱦᱩᱭᱩᱜᱼᱟ᱾ ᱟᱨ ᱠᱳᱢᱯᱟᱱᱤ ᱠᱚ ᱢᱮᱱᱫᱟ ᱜᱚᱝᱠᱮ ᱚᱱᱟ ᱛᱚ ᱞᱟᱦᱟᱛᱮᱠᱚ ᱤᱭᱟᱹ ᱰᱮᱴ ᱚᱯᱷ ᱵᱟᱨᱛ ᱛᱮᱠᱚ ᱧᱮᱞᱟ ᱥᱮ ᱦᱳᱭ ᱦᱮᱸ ᱥᱮ ᱵᱟᱝ, ᱛᱟᱦᱚᱞᱮ ᱚᱱᱟ ᱤᱫᱤ ᱦᱳᱭ ᱛᱟᱦᱚᱞᱮ ᱚᱱᱟ ᱛᱚ ᱵᱟᱝᱜᱮ ᱧᱟᱢᱟᱭ
ᱵᱟᱝ ᱵᱟᱝ ᱚᱸᱰᱮ ᱫᱚ ᱪᱤᱠᱟᱹᱛᱮ ᱧᱟᱢᱟ ᱚᱸᱰᱮ ᱫᱚ ᱠᱟᱜᱚᱡᱽ ᱠᱚ ᱧᱮᱞᱟ ᱞᱟᱦᱟ ᱠᱟᱜᱚᱡᱽ ᱠᱚ ᱧᱮᱞ ᱛᱟᱢᱟ ᱧᱮᱞ ᱠᱟᱛᱮᱫ ᱚᱱᱟ ᱠᱟᱜᱚᱡᱽ ᱢᱚᱫᱽᱫᱷᱮ ᱨᱮ ᱡᱩᱫᱤ ᱟᱢᱫᱚᱢ ᱵᱚᱭᱚᱥ ᱠᱚᱛᱮ ᱵᱟ ᱯᱟᱲᱦᱟᱣ ᱫᱤᱠ ᱛᱮ ᱟᱨ ᱡᱮ ᱡᱮᱢᱚᱱ ᱠᱟᱹᱢᱤ ᱨᱮᱢ ᱪᱟᱞᱟᱜ ᱠᱟᱱᱟ ᱚᱱᱟ ᱨᱮᱢ ᱮᱞᱟᱣ ᱞᱮᱱᱠᱷᱟᱱ ᱟᱫᱚ ᱚᱸᱰᱮ ᱠᱟᱹᱢᱤ ᱨᱮ ᱫᱚ ᱠᱚ ᱥᱟᱸᱵᱟᱣ ᱢᱮᱭᱟ ᱥᱮ
ᱦᱳᱭ ᱦᱮᱸ ᱦᱮᱸ ᱦᱮᱸ ᱦᱳᱭ ᱾
ᱟᱫᱚ ᱚᱱᱮ ᱚᱝᱠᱟ ᱟᱫᱚᱢ ᱵᱤᱱ ᱪᱤᱠᱟᱹ ᱠᱟᱜᱼᱟ ᱚᱲᱟᱜ ᱨᱤᱱᱤᱡ ᱡᱩᱫᱤ ᱠᱟᱹᱢᱤᱭᱟ ᱚᱝ ᱠᱟ ᱚᱱᱮ ᱱᱮᱛᱟᱨ ᱫᱚ ᱚᱱᱟ ᱛᱮᱞᱤᱝ ᱞᱟᱹᱭᱮᱫᱟ ᱯᱷᱳᱱ ᱮᱢᱚᱱ ᱢᱤᱫᱴᱟᱝ ᱠᱷᱩᱵ ᱢᱟᱱᱮ ᱢᱤᱫ ᱥᱮᱫ ᱠᱷᱚᱱ ᱫᱚ ᱵᱷᱟᱜᱮ ᱦᱚᱸ ᱵᱷᱟᱜᱮ ᱜᱮᱭᱟ, ᱢᱤᱫ ᱥᱮᱫ ᱠᱷᱚᱱ ᱫᱚ ᱠᱷᱩᱵ ᱠᱷᱟᱨᱟᱯ ᱦᱚᱸ ᱠᱷᱟᱨᱟᱯ ᱜᱮᱭᱟ ᱾ ᱚᱝᱠᱟ ᱜᱮ ᱚᱥᱩᱵᱤᱫᱟ ᱫᱚ ᱟᱫᱚ ᱵᱟᱠᱷᱟᱱ ᱚᱱᱮ ᱚᱝᱠᱟ ᱟᱹᱵᱤᱱ ᱵᱤᱱ ᱪᱟᱞᱟᱜ ᱠᱟᱱᱟ ᱱᱤᱛᱳᱜ ᱠᱟᱹᱢᱤ ᱵᱤᱱ ᱪᱟᱞᱟᱣᱱᱟ ᱜᱤᱫᱽᱨᱟᱹ ᱴᱷᱮᱱ ᱯᱷᱳᱱ ᱢᱮᱱᱟᱜᱼᱟ ᱾ ᱯᱷᱳᱱ ᱮ ᱪᱤᱠᱟᱹᱭ ᱫᱟᱭ ᱦᱟᱹᱱᱤ ᱥᱟᱜ ᱨᱚᱲ ᱠᱟᱱᱟᱭ ᱥᱮ ᱱᱩᱭ ᱥᱟᱭ ᱨᱚᱲ ᱠᱟᱱᱟ ᱚᱱᱟ ᱫᱚ ᱥᱟᱨᱟᱫᱤᱱ ᱵᱟᱵᱤᱱ ᱧᱮᱞ ᱫᱟᱲᱮᱭᱟᱭᱟ ᱥᱮ ᱾
ᱦᱩᱸ ᱦᱩᱸ ᱦᱩᱸ ᱦᱩᱸ ᱚᱱᱟᱜᱮ ᱜᱚᱝᱠᱮ ᱤᱭᱟᱹ ᱦᱩᱭ ᱠᱟᱱᱟ ᱾
ᱟᱫᱚ ᱩᱝᱠᱤ ᱩᱱᱤ ᱫᱚ ᱦᱟᱸᱜ ᱥᱟᱨᱟᱫᱤᱱ ᱫᱚ ᱵᱟᱹᱵᱤᱱ ᱜᱩᱯᱤ ᱫᱟᱲᱮᱭᱟᱭᱟ ᱾
ᱦᱮᱸ ᱦᱳᱭ ᱦᱳᱭ ᱦᱳᱭ ᱱᱤᱡᱮ ᱱᱤᱡᱮᱛᱮ ᱡᱩᱫᱤ ᱵᱟᱭ ᱵᱩᱡᱽ ᱠᱷᱟᱱ ᱾
ᱦᱳᱭ ᱦᱳᱭ ᱱᱤᱡᱮᱛᱮ ᱵᱩᱡᱷᱟᱹᱣ ᱦᱩᱭᱩᱜᱼᱟ ᱚᱱᱟ ᱠᱚᱫᱚ ᱱᱤᱡᱮᱛᱮ ᱵᱟᱢ ᱵᱩᱡᱷᱟᱹᱣ ᱞᱮᱝᱠᱷᱟᱱ ᱱᱤᱡᱮᱛᱮ ᱵᱟᱢ ᱠᱚᱨᱟᱣ ᱞᱮᱝᱠᱷᱟᱱ ᱱᱤᱡᱮ ᱵᱟᱢ ᱵᱩᱡᱷᱟᱹᱣ ᱫᱟᱲᱮᱭᱟᱜᱼᱟ ᱡᱮ ᱱᱚᱣᱟ ᱡᱤᱱᱤᱥ ᱫᱚ ᱱᱚᱝᱠᱟᱱᱟ ᱾
ᱦᱳᱭ ᱦᱮᱸ ᱦᱮᱸ ᱦᱮᱸ ᱾
ᱟᱫᱚ ᱚᱱᱟᱜᱮ ᱟᱫᱚ ᱪᱮᱫ ᱵᱤᱱ ᱪᱤᱠᱟᱹᱭᱟ ᱡᱟ ᱦᱩᱭᱩᱜ ᱠᱟᱱᱟ ᱧᱮᱞ ᱫᱟᱵᱤᱱ ᱛᱚ ᱾
ᱦᱳᱭ ᱦᱳᱭ ᱟᱫᱚ ᱜᱚᱝᱠᱮ ᱱᱚᱣᱟ ᱜᱮ ᱟᱹᱞᱤᱧ ᱞᱤᱧ ᱦᱮᱸ ᱞᱟᱹᱭ ᱵᱤᱱ ᱾
ᱚᱱᱟ ᱠᱚᱫᱚ ᱦᱟᱜ ᱜᱟᱨᱡᱮᱱᱟᱜ ᱜᱮ ᱫᱟᱭᱤᱛᱛᱚ ᱠᱚᱫᱚ ᱴᱷᱤᱠ ᱛᱟᱦᱮᱱ ᱦᱩᱭᱩᱜᱼᱟ ᱟᱨᱠᱤ ᱾
ᱦᱳᱭ ᱦᱳᱭ ᱦᱮᱸ ᱦᱮᱸ ᱟᱫᱚ ᱜᱚᱝᱠᱮ ᱱᱚᱣᱟ ᱛᱚ ᱚᱱᱟ ᱫᱚ ᱯᱨᱚᱛᱷᱚᱢ ᱨᱮᱞᱤᱧ ᱞᱟᱹᱭ ᱠᱮᱫᱟ ᱡᱮ ᱡᱚ ᱱᱤᱛᱚᱜ ᱢᱟ ᱟᱹᱰᱤ ᱜᱮ ᱵᱟᱲᱟ ᱵᱟᱹᱲᱛᱤ ᱠᱟᱱᱟᱭ ᱦᱮᱸ ᱢᱟᱱᱮ ᱢᱟᱹᱭ ᱵᱟᱹᱵᱩ ᱛᱟᱠᱚ ᱡᱟᱦᱟᱸᱭᱟᱜ ᱜᱮ ᱦᱮᱸ ᱞᱟᱹᱭ ᱵᱤᱱ ᱦᱮᱸ ᱟᱫᱚ ᱚᱱᱟ ᱢᱚᱫᱽᱫᱷᱮ ᱨᱮᱜᱮ ᱟᱫᱚ ᱱᱤᱛᱚᱜ ᱜᱟᱨᱡᱮᱱᱟᱜ ᱢᱤᱫᱴᱟᱝ ᱥᱚᱪᱮᱛᱚᱱ ᱮ ᱤᱭᱟᱹᱭ ᱦᱩᱭᱩᱜᱼᱟ ᱟᱫᱚ ᱱᱚᱝᱠᱟ ᱦᱩᱭᱩᱜᱼᱟ ᱜᱚᱝᱠᱮ ᱡᱮ ᱚᱱᱟ ᱨᱤᱪᱟᱨᱡᱽ ᱯᱚᱭᱥᱟ ᱠᱚᱫᱚ ᱢᱟᱱᱮ ᱚᱲᱟᱜ ᱠᱷᱚᱱᱟᱜ ᱫᱚ ᱮᱢ ᱵᱟᱝ ᱜᱟᱱᱚᱜᱼᱟ ᱾ ᱡᱩᱫᱤ ᱜᱮ ᱩᱱᱤ ᱜᱤᱫᱽᱨᱟᱹ ᱫᱚᱢᱮᱜᱮ ᱵᱮᱠᱟᱨ ᱜᱮᱭᱟ ᱦᱮᱸ ᱛᱟᱦᱚᱞᱮ ᱟᱫᱚ ᱨᱤᱪᱟᱨᱡᱽ ᱫᱚ ᱟᱡ ᱱᱤᱡᱮ ᱛᱮᱜᱮ ᱨᱤᱪᱟᱨᱡᱽ ᱢᱮ ᱟᱨ ᱯᱷᱳᱱ ᱪᱟᱞᱟᱣ ᱢᱮ ᱱᱚᱝᱠᱟ ᱠᱷᱟᱱ ᱫᱚ ᱠᱟᱹᱴᱤᱡ ᱠᱟᱭ ᱫᱟᱜ ᱟᱭ ᱾ ᱛᱟᱦᱚᱞᱮ ᱱᱚᱝᱠᱟ ᱠᱷᱟᱱ ᱫᱚ ᱦᱚᱭ ᱟᱡ ᱤᱭᱟᱹᱭᱟ ᱦᱮᱸ ᱪᱮᱥᱴᱟᱭᱟᱭ ᱡᱮ ᱤᱧᱦᱚ ᱡᱟᱦᱟᱸ ᱤᱭᱟᱹᱭᱟᱹᱧ ᱨᱳᱡᱽᱜᱟᱨ ᱨᱮᱱᱟᱜ ᱫᱷᱟᱱᱫᱟ ᱡᱩᱫᱤ ᱮᱠᱫᱚᱢ ᱜᱮ ᱵᱮᱠᱟᱨ ᱜᱮᱭᱟᱭ ᱟᱫᱚ ᱯᱟᱲᱦᱟᱜ ᱜᱤᱫᱽᱨᱟᱹ ᱠᱷᱟᱱ ᱫᱚ ᱩᱱᱟᱹᱜ ᱮᱠᱴᱟ ᱫᱚ ᱵᱩᱡᱟᱭ ᱡᱮ ᱵᱩᱡ ᱫᱚ ᱾ ᱟᱫᱚ ᱜᱚᱝᱠᱮ ᱟᱫᱚ ᱦᱚᱜᱼᱚᱝᱠᱟ ᱯᱷᱳᱱ ᱡᱩᱫᱤ ᱥᱚᱵᱽ ᱥᱚᱢᱚᱭ ᱮ ᱟᱡ ᱮ ᱜᱷᱟᱱᱴᱟ ᱵᱟᱲᱟᱭᱟ ᱛᱟᱦᱚᱞᱮ ᱟᱫᱚ ᱩᱱᱤ ᱫᱚ ᱯᱟᱲᱦᱟᱜ ᱟᱭ ᱠᱤ!
ᱦᱮᱸ ᱦᱮᱸ ᱚᱱᱟᱜᱮ ᱠᱟᱛᱷᱟ ᱫᱚ ᱦᱟᱸᱜ ᱟᱫᱚ ᱪᱮᱫ ᱞᱤᱧ ᱞᱟᱹᱭ ᱟᱹᱵᱤᱱᱟ ᱾ ᱟᱫᱚ ᱜᱚᱴᱟᱜ ᱜᱮ ᱧᱮᱞᱚᱜ ᱠᱟᱱᱟ ᱱᱚᱣᱟ ᱜᱚ ᱴᱟ ᱫᱤᱥᱚᱢ ᱜᱮ ᱟᱨᱠᱤ ᱚᱝᱠᱟ ᱜᱮ ᱧᱮᱞᱚᱜ ᱠᱟᱱᱟ ᱜᱚᱴᱟ ᱫᱤᱥᱚᱢ ᱜᱮ ᱡᱮ ᱟᱹᱵᱤᱱ ᱜᱮᱵᱤᱱ ᱧᱮᱞ ᱮᱫᱟ ᱚᱝᱠᱟ ᱫᱚ ᱵᱟᱝ ᱜᱚᱴᱟ ᱫᱤᱥᱚᱢ ᱜᱮ ᱚᱝᱠᱟ ᱪᱟᱞᱟᱜ ᱠᱟᱱᱟ ᱾
ᱦᱩᱸ ᱦᱩᱸ ᱦᱩᱸ ᱦᱩᱸ ᱾
ᱦᱚᱸ ᱟᱫᱚ ᱪᱮᱫ ᱵᱤᱱ ᱪᱤᱠᱟᱹ ᱫᱟᱲᱮᱭᱟᱜᱼᱟ ᱧᱮᱞ ᱫᱟᱵᱤᱱ ᱛᱚ ᱟᱫᱚ ᱱᱤᱡᱮ ᱛᱮᱜᱮ ᱥᱚ ᱪᱮᱛᱚᱱ ᱛᱟᱦᱮᱱ ᱦᱩᱭᱩᱜᱼᱟ ᱜᱟᱨᱡᱮᱱ ᱠᱚ ᱟᱨᱠᱤ ᱾ ᱦᱳᱭ ᱛᱟᱪᱷᱟᱲᱟ ᱩᱯᱟᱹᱭ ᱵᱟᱹᱱᱩᱜᱼᱟ ᱛᱚ ᱾
ᱦᱮᱸ ᱦᱮᱸ ᱦᱮᱸ ᱾
ᱚᱱᱮ ᱵᱤᱱ ᱞᱮᱭ ᱠᱮᱫᱟ ᱨᱤᱪᱟᱨᱡ ᱠᱚᱸ ᱮ ᱱᱤᱡᱮᱛᱮ ᱱᱤᱡᱮ ᱨᱤᱪᱟᱨᱡ ᱵᱟᱝ ᱜᱟᱱᱚᱜᱼᱟ ᱩᱝᱠᱩ ᱪᱤᱠᱟᱹᱛᱮ ᱨᱤᱪᱟᱨᱡᱟᱭ?
ᱦᱩᱸ ᱦᱩᱸ ᱦᱩᱸ ᱦᱳᱭ ᱦᱳᱭ ᱦᱳᱭ ᱦᱳᱭ ᱾ ᱛᱟᱦᱞᱮ ᱜᱚᱝᱠᱮ ᱱᱤᱭᱟᱹ ᱵᱮᱲᱟ ᱫᱚ ᱱᱚᱝᱠᱟᱜ ᱜᱮ ᱟᱨᱦᱚᱸ ᱨᱚᱯᱚᱲ ᱦᱩᱭᱩᱜᱼᱟ ᱦᱮᱸ᱾ ᱥᱚᱢᱚᱭ ᱠᱚᱢᱟ ᱟᱭᱢᱟ ᱦᱩᱭᱱᱟ ᱦᱮᱸ, ᱴᱷᱤᱠᱜᱮᱭᱟ ᱛᱟᱞᱦᱮ᱾